ᱜᱚᱢᱠᱮ ᱟᱸᱡᱚᱢᱚᱜ ᱠᱟᱱᱟ?
ᱦᱮᱸ ᱜᱚᱝᱠᱮ ᱟᱸᱚᱢ ᱠᱟᱱᱟ, ᱤᱧᱟᱹᱜ ᱵᱮᱱ ᱟᱸᱡᱚᱢ ᱫᱟ ᱥᱮ ᱵᱟᱝ?
ᱦᱳᱭ ᱟᱸᱡᱚᱢᱚᱜ ᱠᱟᱱᱟ ᱡᱚᱦᱟᱨ ᱜᱮ ᱜᱚᱢᱠᱮ᱾
ᱦᱮᱸ ᱜᱚᱝᱠᱮ ᱡᱚᱦᱟᱨ ᱜᱮ ᱡᱚᱦᱟᱨ ᱜᱮ᱾
ᱛᱚ ᱜᱚᱝᱠᱮ ᱪᱮᱫ ᱵᱤᱱ ᱪᱮ ᱱᱚᱜᱚᱭ ᱡᱚᱢ ᱵᱟᱲᱟ ᱦᱩᱭ ᱠᱟᱛᱮ ᱱᱚᱜᱼᱚᱭ ᱫᱩᱲᱩᱵ ᱵᱟᱲᱟ ᱦᱩᱭ ᱟᱠᱟᱱᱟ ᱦᱮᱸ ᱥᱮ᱾
ᱚ ᱦᱚᱸ ᱟᱹᱰᱤ ᱵᱷᱟᱜᱮ ᱠᱟᱛᱷᱟ ᱟᱹᱰᱤ ᱵᱷᱟᱹᱜᱮ ᱠᱟᱛᱷᱟ ᱟᱹᱞᱤᱧ ᱦᱚᱸ ᱟᱹᱞᱤᱧ ᱦᱚᱸ ᱛᱚ ᱦᱟᱸᱜ ᱡᱚᱢ ᱵᱟᱲᱟ ᱠᱟᱛᱮᱫ ᱟᱨ ᱟᱹᱞᱤᱧ ᱦᱚᱸᱞᱤᱧ ᱜᱤᱛᱤᱡᱚᱜ ᱠᱟᱱᱟ ᱵᱟᱹᱭ ᱵᱟᱹᱭᱛᱮ᱾
ᱟᱪᱪᱷᱟ ᱚ᱾
ᱥᱟᱨᱟᱫᱤᱱ ᱫᱟᱬᱟᱵᱟᱲᱟ ᱥᱮᱸᱫᱽᱨᱟ ᱠᱚ ᱪᱟᱞᱟᱜ, ᱥᱮᱸᱫᱽᱨᱟ ᱦᱟᱱᱛᱮ ᱱᱟᱛᱮ ᱫᱟᱬᱟ ᱛᱮᱜᱮ ᱜᱚᱝᱠᱮ ᱫᱤᱱ ᱯᱟᱨᱚᱢ ᱮᱱᱟ᱾
ᱛᱟᱞᱦᱮ ᱫᱚᱢᱮ ᱥᱮᱸᱫᱽᱨᱟ ᱵᱤᱱ ᱥᱮᱱᱚᱜ ᱠᱟᱱᱟ ᱥᱮ ᱪᱮᱫ ᱜᱚᱝᱠᱮ?
ᱦᱮᱸ ᱦᱮᱸ ᱜᱚᱝᱠᱮ ᱟᱞᱮ ᱥᱮᱫ ᱥᱮᱸᱫᱽᱨᱟ ᱫᱚ ᱜᱚᱝᱠᱮ ᱫᱚᱢᱮ ᱞᱮ ᱪᱟᱞᱟᱜ ᱜᱮᱭᱟ ᱟᱞᱮ ᱫᱚ ᱜᱚᱝᱠᱮ ᱟᱞᱮ ᱥᱮᱫ ᱫᱚ᱾
ᱚ᱾
ᱚᱭ ᱛᱮᱦᱤᱧ ᱜᱮ ᱦᱚᱸᱜᱼᱚᱭ ᱨᱩᱩᱭᱟᱹᱲ ᱱᱟᱞᱮ ᱥᱮᱫᱽᱨᱟ ᱨᱮ ᱟᱫᱚ ᱦᱚᱸᱜᱼᱚᱭ ᱱᱤᱛᱚᱜ ᱠᱚ ᱦᱚᱸᱜᱼᱚᱭ ᱪᱮᱫ ᱠᱚ ᱞᱟᱹᱭᱟ ᱦᱚᱸᱜᱼᱚᱭ ᱡᱩᱲᱩ ᱡᱤᱞ ᱠᱚ ᱡᱩᱲᱩ ᱵᱟᱲᱟ ᱠᱟᱛᱮᱫ ᱞᱮ ᱦᱚᱸᱜᱼᱚᱭ ᱞᱮ ᱡᱚᱢ ᱵᱟᱲᱟ ᱠᱟᱛᱮᱫ ᱤᱥᱤᱱ ᱠᱟᱛᱮᱫ ᱞᱮ ᱫᱩᱲᱩᱵ ᱵᱟᱲᱟᱣ ᱟᱠᱟᱱᱟ᱾
ᱟᱪᱪᱷᱟ ᱮ ᱪᱤᱞᱤ ᱥᱮᱸᱫᱽᱨᱟ ᱯᱮ ᱦᱮᱸ ᱟᱞᱮ ᱦᱚᱸ ᱥᱮᱸᱫᱽᱨᱟ ᱠᱚᱞᱮ ᱪᱟᱞᱟᱜ ᱜᱮᱭᱟ ᱦᱳᱭ ᱥᱮ, ᱟᱫᱚ ᱦᱚᱸᱜᱼᱚᱭ ᱫᱟᱜ ᱡᱟᱹᱲᱤᱭ ᱫᱟᱭ ᱛᱚ ᱟᱫᱚ ᱫᱟᱜ ᱡᱟᱹᱲᱤ ᱠᱟᱛᱮᱫ ᱦᱚᱸᱜᱼᱚᱭ ᱦᱤᱛᱚᱜ ᱫᱚ ᱵᱟᱞᱮ ᱥᱮᱱᱚᱜ ᱠᱟᱱᱟ᱾ ᱥᱮᱱ ᱫᱚᱞᱮ ᱥᱮᱱᱚᱜ ᱜᱮᱭᱟ ᱡᱮᱢᱚᱱ ᱥᱩᱨ ᱥᱮᱸᱫᱽᱨᱟ ᱠᱚ ᱰᱟᱠ ᱠᱚ ᱦᱚᱦᱚᱭ ᱜᱮᱭᱟ ᱛᱚ ᱩᱱ ᱥᱚᱢᱚᱭ ᱪᱟᱞᱟᱜ ᱦᱩᱭᱩᱜ ᱜᱮᱭᱟ᱾ ᱥᱩᱠᱨᱤ ᱥᱮᱸᱫᱽᱨᱟ ᱠᱚ ᱛᱚ ᱛᱟᱯᱚᱨᱮ ᱛᱟᱞᱦᱮ ᱪᱤᱞᱤ ᱪᱤᱞᱤᱯᱮ ᱜᱚᱡ ᱠᱮᱫ ᱠᱚᱣᱟ ᱛᱟᱦᱮᱧ ᱫᱚ?
ᱜᱚᱝᱠᱮ ᱛᱮᱦᱮᱧ ᱫᱚ ᱜᱚᱝᱠᱮ ᱵᱷᱟᱞᱮ ᱜᱮᱞᱮ ᱧᱟᱢ ᱠᱮᱫ ᱠᱚᱣᱟ ᱜᱚᱝᱠᱮ ᱠᱚ ᱩᱱᱠᱩ
ᱟᱨ ᱤᱭᱟᱹ ᱩᱱᱠᱩ ᱥᱚᱜᱚᱫ ᱵᱤᱱ ᱧᱮᱞ ᱠᱟᱜ ᱠᱚᱣᱟ ᱥᱚᱜᱚᱫ?
ᱦᱮᱸ ᱦᱮᱸ᱾
ᱩᱱᱠᱩ ᱢᱟᱱᱮ ᱤᱭᱟᱹ ᱪᱤᱛᱟᱹ ᱵᱟᱜ ᱞᱮᱠᱟ ᱠᱚ ᱧᱮᱞᱚᱜ-ᱟ ᱥᱮ?
ᱦᱳᱭ ᱦᱳᱭ᱾
ᱮᱠᱫᱚᱢ ᱛᱤᱞᱟᱹᱭ ᱯᱟᱸᱡᱟ ᱛᱤᱞᱟᱹᱭ ᱯᱟᱸᱡᱟ ᱢᱚᱡᱽ ᱜᱮ ᱥᱚᱸᱫᱷᱟᱲ ᱜᱮᱠᱚ ᱥᱚᱣᱟ᱾
ᱟᱪᱪᱷᱟ᱾
ᱩᱱᱠᱩ ᱩᱱᱠᱩ ᱜᱚᱝᱠᱮ ᱵᱟᱨᱭᱟ ᱜᱟᱱ ᱞᱮ ᱧᱟᱢ ᱞᱮᱫ ᱠᱚᱣᱟ᱾
ᱦᱮᱸ᱾
ᱟᱨ ᱩᱱᱠᱩ ᱩᱱᱠᱩ ᱨᱩᱸᱰᱟᱹ᱾
ᱟᱪᱪᱷᱟ᱾
ᱟᱨ ᱨᱩᱸᱵᱟᱹ ᱵᱟᱨᱭᱟ ᱜᱟᱱ?
ᱟᱪᱪᱷᱟ᱾
ᱟᱨᱦᱚᱸ ᱩᱱᱠᱩ, ᱪᱮᱬᱮ ᱠᱚᱛᱚ ᱢᱮᱱᱟᱜ ᱠᱚᱜᱮᱭᱟ ᱜᱚᱝᱠᱮ᱾ ᱪᱮᱬᱮ ᱠᱚ, ᱥᱟᱨᱜᱟ ᱠᱚ, ᱜᱩᱰᱩ ᱠᱚ ᱩᱱᱠᱩ ᱫᱚ ᱢᱮᱱᱟᱜ ᱠᱚᱜᱮᱭᱟ᱾ ᱩᱱᱠᱩ ᱰᱟᱹᱠ ᱞᱮ ᱧᱟᱢ ᱞᱮᱫ ᱠᱚᱣᱟ ᱜᱚᱝᱠᱮ ᱫᱚᱢᱮ ᱵᱟᱹᱲᱛᱤ ᱵᱩᱡᱷᱟᱹᱣ᱾
ᱚ ᱛᱟᱦᱚᱞᱮ ᱛᱤᱱᱟᱹᱜ ᱜᱟᱱ ᱯᱮ ᱦᱩᱭ ᱠᱮᱫ ᱠᱚᱣᱟ ᱰᱟᱹᱠ ᱠᱚ?
ᱰᱟᱹᱜ ᱫᱚ ᱚᱝᱠᱮ ᱛᱤᱱᱟᱹᱜ ᱩᱸ ᱞᱮᱠᱷᱟ ᱥᱩᱢᱩᱝ ᱨᱮ ᱠᱩᱲᱤ ᱛᱤᱨᱤᱥᱴᱤ ᱜᱟᱱ ᱰᱟᱹᱠ ᱞᱮ ᱧᱟᱢ ᱞᱮᱫ ᱠᱚᱣᱟ ᱜᱚᱝᱠᱮ᱾ ᱠᱩᱲᱤᱴᱤ ᱜᱟᱱ ᱰᱟᱹᱠ, ᱟᱫᱚ ᱪᱟᱞᱟᱣ ᱱᱟᱞᱮ ᱜᱚᱝᱠᱮ ᱪᱟᱞᱟᱣ ᱦᱚᱸ ᱟᱭᱢᱟ ᱦᱚᱲ ᱞᱮ ᱪᱟᱞᱟᱣᱱᱟ ᱥᱮ ᱢᱤᱫ ᱟᱹᱛᱩ ᱨᱮᱱ ᱦᱚᱲ᱾ ᱮᱸ ᱜᱚᱝᱠᱮ ᱟᱯᱮ ᱥᱮᱫ ᱫᱚ ᱜᱚᱝᱠᱮ ᱛᱩᱭᱩ ᱫᱚᱠᱚ ᱡᱚᱢ ᱠᱚᱣᱟ ᱥᱮ ᱵᱟᱝ, ᱛᱩᱭᱩ ᱫᱚᱠᱚ ᱡᱚᱢ ᱠᱚᱣᱟ ᱥᱮ ᱵᱟᱝ ᱟᱞᱮ ᱥᱮᱫ ᱫᱚ ᱛᱩᱭᱩ ᱦᱚᱸᱠᱚ ᱡᱚᱢ ᱠᱚᱣᱟ᱾
ᱟᱞᱮ ᱥᱮᱱ ᱦᱚᱸᱠᱚ ᱡᱚᱢ ᱜᱮᱭᱟ ᱠᱚ ᱢᱟᱱᱮ ᱢᱤᱫ ᱵᱟᱨ ᱦᱚᱲ ᱫᱚ᱾ ᱛᱳᱭᱳ ᱥᱮᱸᱫᱽᱨᱟ ᱠᱚ ᱪᱟᱜ ᱜᱮᱭᱟ ᱠᱚ᱾
ᱪᱮᱫ?
ᱛᱩᱭᱩ ᱛᱩᱭᱩ ᱛᱩᱭᱩ ᱜᱮᱞᱮ ᱜᱚᱡ ᱞᱮᱫᱮᱭᱟ ᱚᱱᱠᱟ ᱢᱤᱫᱴᱟᱝ᱾
ᱚ ᱛᱮᱦᱮᱧ ᱵᱟᱝ ᱾
ᱦᱮᱸ ᱢᱟᱱᱮ ᱜᱚᱝᱠᱮ ᱢᱤᱫᱴᱮᱱ ᱛᱩᱭᱩ ᱵᱟᱨᱭᱟ ᱨᱩᱰᱟᱹ ᱟᱨ ᱵᱟᱨᱭᱟ ᱥᱟᱜᱚᱫ ᱾
ᱚ ᱵᱷᱟᱜᱮ ᱛᱚ ᱾ ᱵᱷᱟᱜᱤ ᱜᱮ ᱦᱩᱭ ᱟᱠᱟᱱ ᱛᱟᱯᱮᱭᱟ ᱯᱚᱨᱫᱟ ᱫᱚ ᱾
ᱮ ᱢᱟᱱᱮ ᱡᱩᱫᱤ ᱦᱤᱥᱟᱹᱵᱚᱜ ᱜᱚᱝᱠᱮ ᱦᱚᱲᱚ ᱦᱚᱲᱚ ᱮ ᱚᱱᱠᱟ ᱢᱤᱫ ᱠᱤᱞᱳ ᱢᱟᱱᱮ ᱢᱤᱫ ᱠᱤᱞᱳ ᱠᱟᱪᱷᱟ ᱠᱟᱪᱷᱤ ᱡᱤᱞ ᱞᱮ ᱧᱟᱢ ᱟᱠᱟᱜ-ᱟ᱾
ᱟᱪᱪᱷᱟ ᱵᱷᱟᱜᱮ ᱜᱮ ᱦᱩᱭ ᱟᱠᱟᱱ ᱛᱟᱯᱮᱭᱟ ᱛᱟᱦᱚᱞᱮ ᱾
ᱟᱫᱚ ᱜᱚᱢᱠᱮ ᱚᱱᱮ ᱤᱭᱟᱹ ᱫᱚ ᱚᱱᱮ ᱢᱤᱫᱴᱮᱱ ᱥᱚᱜᱚᱡ ᱫᱚ ᱢᱟᱱᱮ ᱟᱞᱤᱧ ᱜᱮᱞᱤᱧ ᱵᱷᱤᱸᱫᱟᱹᱲ ᱞᱮᱫᱮᱭᱟ ᱛᱚ ᱟᱫᱚ ᱚᱱᱟ ᱠᱷᱟᱹᱛᱤᱨ ᱛᱮ ᱛᱚ ᱵᱟᱹᱲᱛᱤ ᱧᱚᱜ ᱥᱚᱜᱫ ᱚᱱᱮ ᱩᱱᱠᱩ ᱞᱟᱹᱭ ᱜᱮᱭᱟ ᱛᱚ ᱡᱩᱫᱤ ᱚᱠᱚᱭ ᱛᱩᱧ ᱵᱷᱤᱸᱫᱟᱹᱲ ᱮᱭᱟ ᱥᱮ ᱜᱤᱛᱤᱡᱮᱭᱟ
ᱦᱳᱭ ᱦᱳᱭ ᱾
ᱚᱱᱮ ᱚᱱᱟ ᱱᱟᱥᱮᱭᱟᱜ
ᱡᱟᱹᱥᱛᱤ ᱧᱟᱢᱚᱜ-ᱟ ᱵᱟᱝ᱾
ᱦᱩᱸ ᱦᱩᱸ ᱵᱚᱦᱚᱜ ᱡᱤᱞ ᱠᱚ ᱮᱢᱟ ᱠᱚᱣᱟ ᱢᱟᱱᱮ ᱵᱚᱦᱚᱜ ᱫᱚ ᱢᱟᱱᱮ ᱟᱞᱮ ᱥᱮᱫ ᱫᱚ ᱚᱱᱠᱟᱜᱮ ᱛᱚ ᱜᱚᱝᱠᱮ ᱟᱯᱮ ᱥᱮᱫ ᱫᱚ ᱵᱟᱝ ᱪᱮᱫᱠᱟ ᱦᱟᱸᱜ?
ᱦᱮᱸ ᱟᱞᱮ ᱥᱮᱫ ᱱᱚᱝᱠᱟ ᱜᱮ ᱦᱮᱸ ᱥᱮ ᱾
ᱦᱳᱭ ᱦᱳᱭ ᱦᱮᱸ ᱦᱮᱸ ᱛᱟᱦᱚᱞᱮ ᱟᱯᱮ ᱥᱮᱫ ᱫᱚ ᱜᱚᱝᱠᱮ ᱥᱟᱨᱜᱟᱨ ᱠᱚᱠᱚ ᱧᱟᱢᱚᱜ ᱜᱮᱭᱟ ᱥᱮ ᱵᱟᱝ?
ᱦᱮᱸ ᱥᱟᱨᱜᱟ ᱠᱚ ᱧᱟᱢᱚᱜ ᱜᱮᱭᱟ ᱠᱚ ᱥᱟᱨᱜᱟ ᱥᱮᱸᱫᱽᱨᱟ ᱠᱚ ᱥᱮᱱ ᱵᱟᱲᱟ ᱦᱩᱭᱩᱜ ᱜᱮᱭᱟ ᱚᱱᱠᱟ ᱾ ᱡᱟᱹᱫᱯᱩ ᱨᱮ ᱦᱮᱸ ᱥᱮ ᱾ ᱡᱟᱹᱯᱩᱫ ᱨᱮ ᱥᱮᱱ ᱵᱟᱲᱟᱜ ᱜᱮᱭᱟ ᱟᱨ ᱚᱱᱠᱟ ᱥᱮᱸᱜᱮᱞ ᱞᱮ ᱫᱷᱚᱨᱟᱣ ᱟᱠᱚ ᱠᱷᱤᱡᱩᱨ ᱫᱟᱨᱮ ᱠᱚᱨᱮ ᱦᱮᱸᱥᱮ ᱾
ᱟᱭᱨᱮ
ᱟᱫᱚ ᱫᱷᱚᱨᱟᱣ ᱠᱟᱛᱮᱜ ᱡᱷᱚᱛᱚ ᱞᱮ ᱚᱰᱟᱹᱝ ᱪᱟᱵᱟ ᱠᱚᱣᱟ ᱢᱟᱱᱮ ᱵᱷᱩᱨ ᱵᱷᱩᱨ ᱠᱚ ᱩᱰᱩᱝ ᱟᱠᱚ ᱾ ᱟᱨᱠᱚ ᱧᱩᱨᱦᱩᱜ ᱟᱠᱚ ᱟᱨᱞᱮ ᱥᱟᱵ ᱠᱚᱣᱟᱞᱮ ᱾
ᱦᱳᱭ ᱦᱳᱭ ᱦᱳᱭ ᱮᱠᱫᱚᱢ ᱮᱠᱫᱚᱢ ᱟᱞᱮ ᱥᱮᱫ ᱫᱚ ᱜᱚᱢᱠᱮ ᱥᱮᱸᱜᱮᱞ ᱦᱩᱸᱦᱩᱸ ᱞᱟᱹᱭ ᱵᱤᱱ
ᱠᱷᱤᱡᱩᱨ ᱫᱟᱨᱮ ᱨᱮ ᱡᱟᱹᱥᱛᱤ ᱠᱚ ᱧᱮᱞ ᱵᱟᱲᱟᱜ ᱜᱮᱭᱟ ᱛᱚ ᱟᱯᱮ ᱥᱮᱱ ᱫᱚ ᱪᱮᱫ ᱫᱟᱨᱮ ᱠᱚᱨᱮ ᱡᱟᱹᱥᱛᱤ ᱠᱚ ᱧᱮᱞ ᱵᱟᱲᱟᱜ ᱜᱮᱭᱟ?
ᱟᱞᱮ ᱥᱮᱱ ᱜᱚᱝᱠᱮ ᱟᱞᱮ ᱥᱮᱫ ᱠᱷᱤᱡᱩᱨ ᱫᱟᱲᱮ, ᱱᱟᱨᱠᱮᱞ ᱫᱟᱲᱮ, ᱚᱱᱟ ᱤᱭᱟᱹ ᱞᱚᱴᱟᱨ ᱫᱟᱲᱮ ᱢᱟᱨᱮ ᱤᱭᱟᱹ ᱪᱮᱫ ᱠᱚ ᱞᱟᱹᱭᱟ ᱢᱟ ᱢᱟᱜ ᱜᱚᱰᱟ ᱠᱚ ᱟᱫᱚ ᱵᱟᱹᱲᱛᱤ ᱫᱚ ᱜᱚᱝᱠᱮ ᱟᱞᱮ ᱮᱠᱫᱚᱢ ᱢᱟᱜ ᱜᱚᱰᱟ ᱨᱮ ᱜᱮᱠᱚ ᱧᱟᱢᱚᱜ-ᱟ ᱜᱚᱝᱠᱮ ᱮᱠᱫᱚᱢ ᱢᱟᱜ ᱜᱚᱰᱟᱨ ᱨᱮ ᱡᱩᱫᱤ ᱵᱮᱱ ᱧᱮᱞᱟ ᱜᱚᱝᱠᱮ ᱮᱠᱫᱚᱢ ᱫᱟᱹᱲᱣᱟᱹ ᱚᱱᱮ ᱫᱟᱹᱣᱲᱟᱹ ᱞᱟᱹᱴᱩ ᱞᱟᱹᱴᱩ ᱞᱟᱹᱴᱩ ᱞᱟᱹᱴᱩ ᱢᱟᱱᱮ ᱮᱠᱫᱚᱢ ᱛᱩᱠᱟᱹ ᱵᱟᱲᱟ ᱠᱟᱜ-ᱟ ᱠᱚ᱾
ᱤᱭᱟᱹ ᱡᱟᱹᱱᱩᱢᱟᱜ ᱡᱷᱟᱲ ᱛᱚ ᱵᱟᱝ?
ᱦᱮᱸ ᱦᱮᱸ ᱡᱟᱹᱱᱩᱢ ᱢᱟᱜ ᱡᱷᱟᱲ ᱫᱚ ᱜᱚᱝᱠᱮ ᱵᱟᱝ ᱢᱟᱱᱮ ᱚᱱᱠᱟ ᱢᱚᱴᱟ ᱢᱚᱴᱟ ᱢᱟᱫ ᱾ ᱢᱟᱱᱮ ᱡᱩᱫᱤ ᱢᱟᱜ ᱢᱟᱫ ᱫᱟᱨᱮ ᱪᱮᱛᱟᱱ ᱨᱮᱵᱮᱱ ᱫᱮᱡᱚᱜ-ᱟ ᱟᱨ ᱵᱮᱱ ᱫᱚᱱᱟᱥ ᱥᱮ ᱵᱟᱵᱮᱱ ᱧᱩᱨᱦᱩᱜ-ᱟ ᱪᱮᱛᱟᱱ ᱨᱮᱜᱮ ᱵᱮᱱ ᱟᱠᱟᱜ-ᱟ᱾
ᱚᱻ ᱾
ᱤᱱᱟᱹᱜ ᱟᱴ ᱛᱮ ᱢᱟᱱᱮ ᱠᱟᱹᱧᱪᱤ ᱠᱚ ᱢᱮᱱᱟᱜ-ᱟ᱾
ᱡᱟᱹᱱᱩᱢ ᱫᱟᱨᱮ ᱡᱟᱹᱱᱩᱢ ᱢᱟᱜ ᱡᱷᱟᱲ ᱨᱮᱠᱚ ᱛᱟᱦᱮᱸᱱ ᱜᱮᱭᱟ ᱠᱚ ᱛᱚ ᱡᱟᱹᱥᱛᱤ ᱠᱟᱛᱮ᱾ ᱢᱟᱱᱮ ᱚᱸᱰᱮ ᱫᱚ ᱵᱟᱠᱚ ᱜᱚᱡᱽ ᱫᱟᱲᱮᱭ ᱟᱠᱚᱣᱟ ᱛᱚ ᱤᱱᱟᱹ ᱠᱷᱟᱹᱛᱤᱨ ᱚᱸᱰᱮ ᱦᱚᱸ ᱡᱟᱹᱥᱛᱤ ᱠᱚ ᱛᱟᱦᱮᱸᱱ ᱜᱮᱭᱟ ᱠᱚ᱾
ᱦᱮᱸ ᱜᱚᱝᱠᱮ ᱟᱞᱮ ᱥᱮᱫ ᱨᱮᱱ ᱢᱟᱱᱮ ᱥᱟᱨᱜᱟ ᱠᱚᱫᱚ ᱠᱚ ᱱᱟᱥᱮ ᱠᱚ ᱞᱮᱞᱦᱟ ᱧᱚᱜ ᱜᱮᱭᱟ᱾
ᱞᱮᱞᱦᱟ ᱜᱮᱭᱟ ᱠᱚ ᱵᱟᱝ ᱾
ᱚᱻ ᱪᱮᱫ ᱮᱢ ᱪᱤᱠᱟᱹ ᱠᱚᱣᱟ ᱦᱮᱸᱥᱮ᱾ ᱟᱫᱚ ᱟᱯᱮ ᱥᱮᱱᱢᱟ ᱡᱟᱱᱩᱢ ᱢᱟᱜ ᱟᱡᱟᱨ ᱵᱟᱹᱱᱩᱜ ᱟᱛᱚ? ᱢᱚᱱᱮ ᱦᱚᱭ ᱡᱟᱹᱱᱩᱢ ᱢᱟᱜ ᱟᱡᱟᱨ ᱠᱚᱨᱮ ᱜᱮ ᱡᱟᱹᱥᱛᱤ ᱛᱩᱠᱟᱹ ᱫᱚᱠᱚ ᱧᱟᱢ ᱜᱮᱛᱟ ᱠᱚ ᱜᱮᱭᱟ᱾
ᱮᱠᱫᱚᱢ ᱮᱠᱫᱚᱢ᱾ ᱛᱟᱦᱚᱞᱮ ᱜᱚᱝᱠᱮ ᱟᱯᱮᱥᱮᱫ ᱫᱚ ᱥᱚᱨᱦᱟᱭ ᱠᱚᱫᱚ ᱠᱚ ᱦᱩᱭ ᱵᱟᱲᱟᱜ ᱜᱮᱭᱟ ᱥᱮ ᱵᱟᱝ ᱜᱚᱝᱠᱮ?
ᱦᱮᱸ ᱥᱚᱨᱦᱟᱭ ᱠᱚᱫᱚ ᱦᱩᱭ ᱵᱟᱲᱟᱜ ᱜᱮᱭᱟ ᱜᱚᱝᱠᱮ᱾ ᱥᱚᱨᱦᱟᱭ ᱠᱚᱨᱮ ᱮᱠᱷᱩᱱ ᱟᱯᱮ ᱫᱚᱠᱚ ᱢᱟ ᱛᱚ ᱦᱟ ᱥᱚᱨᱦᱟᱭᱚᱜ-ᱟ ᱯᱮ ᱜᱚᱝᱠᱮ᱾
ᱟᱞᱮ ᱫᱚ ᱜᱚᱝᱠᱮ ᱚᱱᱟ ᱤᱭᱟᱹ ᱜᱚᱝᱠᱮ ᱢᱟᱱᱮ ᱚᱱᱟ ᱢᱟᱱᱮ ᱤᱭᱟᱹ ᱪᱮᱫ ᱠᱟᱹᱧ ᱞᱟᱹᱭᱟ ᱟᱹᱞᱤᱧ ᱫᱚ ᱚᱱᱠᱟ ᱡᱟᱱᱣᱟᱨᱤ ᱢᱟᱥ ᱠᱚᱨᱮ ᱵᱟᱠᱚ ᱥᱟᱠᱨᱟᱛᱚᱜ ᱜᱮᱭᱟ ᱜᱚᱝᱠᱮ᱾
ᱦᱳᱭ᱾
ᱚᱱᱟ ᱦᱟᱸᱜ ᱪᱮᱫ ᱤᱭᱟᱹ ᱠᱚ ᱞᱟᱹᱭᱟ ᱦᱟᱸᱜ ᱵᱟᱹᱞᱤᱧ ᱫᱤᱥᱟᱹᱭᱮᱫᱟ᱾
ᱥᱟᱠᱨᱟᱛ ᱡᱚᱠᱷᱚᱱ ᱥᱮ ᱪᱮᱫ?
ᱦᱮᱸ ᱦᱮᱸ ᱜᱚᱝᱠᱮ ᱥᱟᱠᱨᱟᱛ ᱡᱚᱠᱷᱱ ᱟᱞᱮ ᱥᱮᱫ ᱠᱚ ᱥᱚᱨᱦᱟᱭᱚᱜ-ᱲ ᱜᱚᱝᱠᱮ᱾ ᱪᱮᱫᱞᱠᱟ ᱦᱮᱸ ᱯᱟᱨ ᱠᱟᱛᱦᱤᱞᱚᱜ ᱥᱟ-ᱥᱟᱠᱨᱟᱛ ᱦᱤᱞᱳᱜ ᱜᱮ ᱟᱞᱮᱭᱟᱜ ᱥᱚᱨᱦᱟᱭ ᱫᱚ ᱪᱟᱵᱟᱜᱼᱟ, ᱢᱚᱬᱮ ᱥᱤᱧ ᱢᱚᱬᱮ ᱧᱤᱫᱟᱹ ᱠᱚ ᱤᱭᱟᱹ ᱥᱚᱨᱦᱟᱭᱚᱜ-ᱟ᱾
ᱟᱪᱪᱷᱟ᱾
ᱱᱚᱣᱟᱝ ᱥᱟ ᱜᱮᱭᱟᱢ᱾ ᱚᱱᱟ ᱢᱩᱪᱟᱹᱫ ᱫᱤᱱ ᱤᱱ ᱦᱤᱞᱳᱜ ᱫᱚ ᱟᱨᱚᱦᱚ ᱟᱨᱦ ᱡᱟᱹᱥ ᱵᱟᱹᱲᱛᱤ ᱨᱟᱹᱥᱠᱟᱹ᱾ ᱮᱱᱦᱤᱞᱳᱜ ᱫᱚ ᱢᱟᱱᱮ ᱵᱟᱹᱲᱛᱤ ᱦᱚᱲ ᱠᱚ ᱪᱟᱞᱟᱜ-ᱟ, ᱵᱟᱦᱨᱮ ᱨᱮᱱ ᱦᱚᱲ ᱜᱚᱴᱟ ᱟᱹᱛᱩ ᱨᱮᱱ ᱦᱚᱲ ᱢᱤᱞᱮ ᱠᱚ ᱪᱟᱞᱟᱜ-ᱟ᱾ ᱢᱟᱱᱮ ᱦᱮᱸ ᱨᱟᱹᱥᱠᱟᱹ ᱨᱟᱹᱥᱠᱟᱹ ᱜᱚᱝᱠᱮ ᱪᱟᱞᱟᱜ ᱦᱚᱸ ᱢᱤᱫᱴᱮᱝ ᱥᱚ-ᱥᱟᱠᱨᱟᱛ ᱦᱚᱸ ᱧᱟᱢ ᱟᱨ ᱵᱟᱢ ᱧᱟᱢ ᱠᱚ ᱥᱚᱝᱜᱮ ᱥᱚᱝᱜᱮ ᱨᱟᱹᱥᱠᱟᱹ ᱨᱟᱹᱥᱠᱟᱹᱢ ᱪᱟᱞᱟᱜ-ᱟ ᱚᱱᱟ ᱦᱚᱸ ᱢᱤᱫᱴᱮᱱ ᱨᱟᱹᱥᱠᱟᱹ ᱠᱟᱱᱟ ᱥᱮ᱾
ᱦᱳᱭ ᱦᱳᱭ ᱦᱳᱭ᱾
ᱟᱨ ᱟᱯᱮ ᱥᱮᱫ ᱫᱚ ᱜᱚᱝᱠᱮ ᱥᱚᱨᱦᱟᱭ ᱠᱚᱫᱚ ᱥᱚᱨᱦᱟᱭ ᱠᱚᱨᱮ ᱫᱚ ᱵᱟᱠᱚ ᱪᱟᱞᱟᱜ ᱜᱮᱭᱟ ᱠᱤ ᱥᱮᱸᱫᱽᱨᱟ ᱠᱚᱫᱚ?
ᱦᱮᱸ ᱥᱚᱦᱨᱟᱭ ᱠᱚᱨᱮ ᱫᱚ ᱢᱟᱱᱮ ᱟᱞᱮ ᱥᱮᱫ ᱫᱚ ᱵᱟᱠᱚ ᱥᱮᱱᱚᱜ ᱜᱮᱭᱟ ᱠᱚ ᱟᱞᱮ ᱫᱚ ᱚᱱᱮ
ᱦᱮᱸ᱾
ᱚᱱᱮ ᱡᱮ ᱟᱞᱮ ᱫᱚ ᱥᱚᱨᱦᱟᱭ ᱥᱚᱢᱚᱭ ᱜᱮᱞᱮ ᱥᱚᱨᱦᱟᱭᱚᱜᱼᱟ ᱦᱮᱸᱥᱮ ᱥᱚᱨᱦᱟᱭ ᱵᱚᱸᱜᱟ ᱜᱮ᱾ ᱠᱟ ᱟᱞᱮ ᱟᱞᱮ ᱥᱮᱱ ᱫᱚ ᱯᱮ ᱫᱤᱱᱮ ᱟ ᱥᱚᱦᱨᱟᱭ ᱵᱚᱸᱜᱟ ᱟᱨ ᱟᱞᱮ ᱥᱮᱱ ᱫᱚ ᱩᱱᱟᱹᱜ ᱡᱟᱸᱠ ᱡᱚᱢᱚᱠ ᱫᱚ ᱵᱟᱠ ᱠᱚ ᱢᱟᱱᱟᱣ ᱜᱮᱭᱟᱸ ᱥᱮ ᱡᱮᱢᱚᱱ ᱦᱟᱱᱮ ᱟᱡ ᱮᱱᱮᱡ ᱟᱸᱜᱟᱭᱟᱠᱚ ᱚᱝᱠᱟ ᱫᱚ ᱵᱟᱝ᱾ ᱚᱱᱮᱵᱡᱟᱜᱱᱟ ᱦᱤᱞᱚᱜ ᱮᱢᱱᱤ ᱰᱟᱝᱨᱤ ᱠᱚ ᱡᱟᱜᱟᱣ ᱠᱮᱫ ᱠᱚᱣᱟ᱾ ᱛᱟᱯᱚᱨᱮ ᱫᱤᱱ ᱵᱷᱟᱭ ᱵᱷᱚᱴᱟ ᱦᱩᱭᱱᱟ᱾ ᱦᱮᱸᱥᱮ᱾ ᱛᱟᱯᱚᱨᱮ ᱫᱚ ᱠᱷᱩᱱᱴᱟᱹᱣ ᱚᱱᱮ ᱠᱷᱩᱱᱴᱟᱹᱣ ᱦᱤᱞᱳ ᱜᱮ ᱡᱟᱦᱟᱸᱭ ᱠᱚ ᱮᱱᱮᱡᱟᱠᱚ ᱥᱮᱨᱮᱧᱟᱠᱚ ᱦᱮᱸᱥᱮ᱾ ᱩᱱ ᱡᱚᱠᱷᱟ ᱜᱮ ᱟᱨ ᱡᱟᱦᱟᱸ ᱟᱹᱵᱤᱱ ᱵᱤᱱ ᱞᱟᱹᱭ ᱠᱮᱫᱟ ᱥᱮᱸᱫᱽᱨᱟ ᱚᱱᱟ ᱥᱮᱸ ᱫᱽᱨᱟ ᱫᱚ ᱥᱟᱠᱨᱟᱛ ᱡᱚᱠᱷᱚᱱ ᱠᱚ ᱪᱟᱜ ᱜᱮᱭᱟ ᱛᱚ ᱟᱯᱮ ᱥᱮᱱ ᱫᱚ ᱟᱫᱚ ᱥᱟᱠᱨᱟᱛ ᱟᱨ ᱥᱚᱦᱨᱟᱭ ᱢᱤᱫ ᱥᱟᱱᱛᱤ ᱦᱩᱭᱩᱜ ᱛᱟᱯᱮᱭᱟ᱾ ᱟᱫᱚ ᱤᱱᱟᱹ ᱠᱷᱟᱹᱛᱤᱨ ᱟᱞᱮ ᱫᱚ ᱟᱨ ᱡᱩᱫᱟᱹ ᱜᱮ ᱛᱟᱞᱮᱭᱟ ᱦᱮᱸᱥᱮ ᱟᱞᱮ ᱫᱚ ᱥᱟᱠᱨᱟᱛ ᱥᱚᱢᱚᱭ ᱜᱮᱞᱮ ᱥᱟ ᱥᱮᱱᱚᱜᱼᱟ᱾ ᱥᱚᱦᱨᱟᱭ ᱡᱚᱠᱷᱚᱱ ᱫᱚ ᱵᱟᱮᱨ ᱵᱟᱞᱮ ᱥᱮᱱᱚᱜ-ᱟ᱾
ᱦᱮᱸ ᱚᱝᱠᱟ ᱚᱱᱟ ᱫᱚ ᱢᱟᱱᱮ ᱚᱱᱠᱟ ᱡᱟᱜᱟ ᱦᱤᱥᱟᱹᱵ ᱛᱮ ᱵᱷᱤᱱᱟᱹᱼᱵᱷᱤᱱᱟᱹ ᱜᱮᱭᱟ ᱛᱚ ᱟᱫᱚ ᱟᱹᱞᱤᱧ ᱡᱟᱹᱦᱟᱞᱤᱧ ᱟᱡ ᱟᱸᱡᱚᱢ ᱟᱹᱜᱩᱣ ᱟᱠᱟᱜᱼᱟ ᱥᱮᱫᱟᱭ ᱠᱷᱚᱱᱟᱜ ᱡᱮ ᱟᱵᱩᱣᱟᱜ ᱥᱚᱨᱦᱟᱭ ᱫᱚ ᱢᱚᱬᱮ ᱥᱤᱧ ᱢᱚᱬᱮ ᱧᱤᱫᱟᱹ ᱚᱱᱟ ᱦᱟᱹᱛᱤ ᱞᱮᱠ ᱠᱟᱱ ᱯᱚᱨᱚᱵᱽ ᱠᱟᱱ ᱛᱟᱵᱚᱱᱟ᱾ ᱱᱤᱛᱚᱝ ᱛᱚ ᱟᱯᱮ ᱥᱮᱫ ᱜᱚᱝᱠᱮ ᱪᱮᱫ ᱞᱮᱠᱟ ᱠᱚᱦᱟᱸᱜ ᱠᱚ ᱢᱟᱱᱟᱣ ᱵᱟᱛᱟᱣ ᱟᱹᱜᱩᱭᱟ ᱚᱱᱟ ᱫᱚ ᱵᱟᱹᱞᱤᱧ ᱞᱟᱹᱭ ᱫᱟᱲᱮᱭᱟᱜᱼᱟ᱾ ᱟᱫᱚ ᱟᱥᱟ ᱠᱚᱨᱤ ᱟᱫᱚ ᱡᱟᱦᱟᱸᱭ ᱨᱟᱦᱟᱭ ᱠᱚ ᱢᱟᱱᱟᱣ ᱜᱚᱝᱠᱮ ᱟᱵᱚ ᱫᱚ ᱟᱵᱚᱣᱟᱜ ᱠᱟᱱ ᱜᱮᱭᱟ᱾ ᱢᱟᱱᱮ ᱡᱟᱭᱟ ᱦᱤᱥᱟᱹᱵᱽ ᱛᱮᱞᱮ ᱪᱮᱜ ᱵᱚᱫᱚᱞ ᱠᱟᱱ ᱛᱟᱵᱚᱱᱟ᱾
ᱦᱩᱸ ᱡᱟᱦᱟᱱᱟᱜ ᱠᱚ ᱢᱤᱝᱴᱟᱹᱝ ᱠᱷᱩᱸᱴ ᱛᱟᱦᱮᱸ ᱠᱟᱱᱟ ᱥᱮ ᱤᱱᱟᱹ ᱠᱷᱟᱹᱛᱤᱨ ᱚᱝᱠᱟ ᱛᱟᱭᱱᱚᱢ ᱠᱟᱱᱟ᱾ ᱯᱷᱮᱥ ᱥᱮ ᱥᱚᱦᱚᱨᱟᱭ ᱛᱮᱫᱚ ᱢᱚᱱᱮ ᱦᱚᱭᱩᱜ ᱠᱟᱱᱟ᱾
ᱵᱟᱝ ᱦᱮᱸ ᱜᱚᱝᱠᱮ ᱱᱤᱛᱚᱜ ᱫᱚ ᱟᱹᱞᱤᱧ ᱫᱚ ᱵᱟᱹᱞᱤᱧ ᱞᱟᱹᱭ ᱫᱟᱲᱮᱭᱟᱜᱼᱟ ᱟᱫᱚ ᱟᱹᱞᱤᱧᱟᱜ ᱵᱮᱯᱟᱨ ᱛᱮᱫᱚ᱾ᱤᱱᱟᱹᱜ ᱟᱹᱞᱤᱧᱟᱜ ᱢᱮᱱᱛᱮᱫᱚ ᱜᱚᱝᱠᱮ ᱟᱞᱮ ᱟᱞᱮ ᱥᱮᱫ ᱨᱮᱱᱟᱜ ᱜᱮ ᱫᱚ ᱴᱷᱤᱠ ᱜᱮᱭᱟ ᱱᱤᱛᱚᱝ ᱟᱵᱮᱱᱟᱜ ᱦᱚᱸ ᱴᱷᱤᱠ ᱜᱮᱭᱟ, ᱟᱵᱮᱱᱟᱜ ᱦᱚᱸ ᱫᱚ ᱵᱷᱩᱞ ᱫᱚ ᱵᱟᱹᱞᱤᱧ ᱞᱟᱹᱭᱟ ᱾
ᱟᱫᱚ ᱢᱤᱫᱴᱮᱱ ᱜᱮ ᱰᱟᱣᱩᱴ ᱨᱮ ᱦᱮᱡ ᱟᱹᱞᱤᱧ ᱠᱟᱱᱟ ᱦᱮᱸ ᱥᱮ ᱟᱨ ᱥᱚᱦᱨᱟᱭ ᱟᱨ ᱥᱟᱠᱨᱟᱛ ᱢᱤᱫ ᱥᱟᱝᱛᱮ ᱦᱩᱭᱩᱜ ᱠᱟᱱᱟ ᱛᱚ ᱟᱫᱚ ᱚᱱᱟ ᱫᱚ ᱢᱤᱫᱴᱮᱱ ᱵᱷᱤᱱᱟᱹ ᱵᱷᱤᱱᱟᱹ ᱦᱩᱭ ᱞᱮᱠᱷᱟᱱ ᱦᱮᱥ ᱵᱷᱟᱜᱮ ᱠᱚᱜᱼᱟ ᱾
ᱜᱚᱝᱠᱮ ᱟᱞᱮ ᱫᱚ ᱚᱱᱟ ᱫᱚ ᱵᱟᱠᱚ ᱵᱷᱤᱱᱟᱹᱭ ᱜᱮᱭᱟ ᱟᱞᱮ ᱥᱮᱱ ᱫᱚ ᱢᱚᱬᱮ ᱥᱤᱧ ᱢᱚᱬᱮ ᱧᱤᱫᱟᱹ ᱥᱚᱨᱦᱟᱭᱚᱜ ᱟᱠᱚ ᱯᱚᱱ ᱡᱟᱸᱜᱟ ᱧᱮᱞᱮ ᱯᱚᱨᱛᱷᱚᱢ ᱫᱤᱱ ᱪᱮᱫ ᱞᱮᱠᱟᱹᱧ ᱞᱟᱹᱭᱟ ᱯᱚᱨᱛᱷᱚᱢ ᱫᱤᱱ ᱠᱚ ᱩᱢ ᱮᱱᱟᱞᱮ ᱥᱮᱫ ᱜᱚᱝᱠᱮ ᱾
ᱵᱟᱝ ᱟᱫᱚ ᱥᱚᱨᱦᱟᱭ ᱫᱚ ᱵᱟᱹᱞᱤᱧ ᱞᱟᱹᱭ ᱮᱫᱟ ᱢᱟᱱᱮ ᱥᱚᱨᱦᱟᱭ ᱥᱚᱸᱜᱮ ᱥᱟᱠᱨᱟᱛᱚᱜ ᱠᱟᱱᱟ ᱯᱮ ᱥᱮ ᱚᱱᱟ ᱴᱟᱜ ᱤᱧ ᱚᱱᱟ ᱴᱟᱜ ᱞᱤᱧ ᱞᱟᱹᱭ
ᱵᱟᱝᱼᱟ ᱾ ᱜᱚᱝᱠᱮ ᱢᱟᱱᱮ ᱟᱞᱮ ᱥᱮᱫ ᱫᱚ ᱪᱮᱫ ᱞᱮᱠᱟᱹᱧ ᱞᱟᱹᱭᱟ ᱟᱹᱞᱤ ᱟᱹᱞᱤᱧ ᱞᱤᱧ ᱵᱩᱡᱷᱟᱹᱣ ᱵᱤᱱ ᱠᱟᱱ ᱱᱟᱥᱭᱟᱜᱼᱟ ᱦᱮᱸ ᱾
ᱦᱮᱸ ᱾
ᱢᱟᱱᱮ ᱟᱞᱮ ᱥᱮᱫ ᱫᱚ ᱜᱚᱝᱠᱮ ᱪᱮᱫ ᱞᱮᱠᱟ ᱢᱟᱱᱮ ᱢᱚᱬᱮ ᱥᱤᱧ ᱢᱚᱬᱮ ᱧᱤᱫᱟᱹ ᱦᱩᱭᱩᱜ ᱜᱮᱭᱟ ᱛᱟᱞᱮ ᱥᱚᱨᱦᱟᱭ ᱟᱞᱮᱭᱟᱜ ᱫᱚ ᱦᱮᱸ ᱾
ᱦᱮᱸ ᱾
ᱢᱟᱱᱮ ᱢᱚᱬᱮ ᱥᱤᱧ ᱢᱚᱬᱮ ᱧᱤᱫᱟᱹ ᱨᱮ ᱢᱟᱱᱮ ᱢᱚᱬᱮ ᱥᱤᱧ ᱨᱮ ᱢᱤᱫᱴᱟᱝ ᱢᱚᱬᱮ ᱜᱚᱴᱟᱝ ᱱᱤᱭᱚᱢ ᱢᱮᱱᱟᱜᱼᱟ ᱯᱟᱞᱚᱱ ᱞᱟᱹᱜᱤᱫ ᱦᱮᱸ ᱾ ᱢᱟᱱᱮ ᱪᱮᱫ ᱞᱮᱠᱟ ᱯᱚᱨᱛᱷᱚᱢ ᱫᱤᱱ ᱪᱮᱫ ᱞᱮᱠᱟ ᱜᱚᱝᱠᱮ ᱟᱞᱮ ᱥᱮᱫ ᱫᱚᱠᱚ ᱩᱢ ᱠᱮᱜ ᱜᱮ ᱦᱮᱸ ᱾
ᱦᱮᱸ ᱾
ᱛᱟᱨ ᱛᱟᱨ ᱯᱚᱨᱮ ᱫᱤᱱ ᱠᱚ ᱵᱚᱸᱜᱟ ᱠᱮᱫ ᱜᱮ ᱦᱮᱸ ᱛᱟᱨ ᱯᱚᱨᱮ ᱜᱚᱝ ᱠᱮ ᱚᱱᱟ ᱠᱚ ᱤᱭᱟᱹ ᱠᱮᱫ ᱜᱤ ᱢᱟᱱᱮ ᱠᱷᱩᱱᱴᱟᱹᱣ ᱠᱮᱫ ᱜᱮᱠᱳ ᱾
ᱦᱳᱭ ᱵᱟᱥᱠᱮ ᱢᱟᱦᱟ ᱞᱮᱠᱟ ᱵᱟᱝᱟ?
ᱦᱮᱸ ᱠᱷᱩᱱᱴᱟᱹᱣ ᱠᱮᱫ ᱜᱮᱠᱚ, ᱛᱟᱨ ᱯᱚᱨᱮ ᱜᱚᱝᱠᱮ ᱡᱟᱹᱞᱤ ᱟᱨ ᱦᱟᱹᱠᱩ ᱠᱟᱴ ᱠᱚᱢ ᱫᱚ ᱢᱤᱫ ᱥᱮᱫ ᱛᱮᱠᱚ ᱠᱚᱨᱟᱣᱟ ᱡᱟᱞᱤ ᱟᱨ ᱦᱟᱹᱠᱩ ᱠᱟᱴᱠᱚᱢ ᱫᱚ ᱜᱚᱝᱠᱮ ᱟᱞᱮ ᱥᱮᱫ ᱫᱚ ᱦᱩᱭᱩᱜ ᱠᱟᱱᱟ ᱢᱟᱱᱮ ᱤᱱ ᱦᱤᱞᱳᱜ ᱫᱚ ᱵᱷᱟᱞᱳ ᱢᱚᱱᱫᱳ ᱠᱚ ᱡᱚᱢᱟ, ᱨᱟᱹᱥᱠᱟᱹᱭᱟᱠᱚ ᱫᱚᱜ ᱚᱱᱮᱡᱟᱠᱚ ᱫᱚᱱᱟᱠᱚ ᱢᱟᱱᱮ ᱚᱠᱚᱭ ᱪᱮᱫ ᱞᱮᱠᱟᱭ ᱡᱚᱢ ᱫᱟᱲᱮᱭᱟᱜ ᱡᱤᱞ, ᱦᱟᱹᱠᱩ ᱡᱟᱦᱱᱟᱜ ᱜᱮ ᱡᱚᱢᱟ ᱾
ᱚ ᱾
ᱟᱨ ᱢᱩᱪᱟᱹᱫ ᱫᱤᱱ ᱫᱚ ᱜᱚᱝᱠᱮ ᱟᱞᱮ ᱥᱮᱫ ᱫᱚ ᱜᱚᱝᱠᱮ ᱥᱮᱸᱫᱽᱨᱟ ᱠᱚ ᱪᱟᱞᱟᱜᱼᱟ ᱢᱟᱱᱮ ᱥᱟᱠᱨᱟᱛ ᱢᱩᱪᱟᱹᱫ ᱫᱤᱱ ᱠᱚ ᱛᱚᱜᱼᱟ, ᱚᱱᱟ ᱤᱱ ᱦᱤᱞᱳᱜ ᱫᱚ ᱤᱱ ᱦᱤᱞᱳᱜ ᱫᱚ ᱜᱚᱝᱠᱮ ᱡᱚᱛᱚ ᱚᱲᱟᱜ ᱚᱲᱟᱜ ᱠᱚ ᱥᱩᱱᱩᱢ ᱯᱤᱴᱷᱟᱹ ᱠᱚ ᱠᱚᱨᱟᱣ ᱜᱮᱭᱟ ᱟᱞᱮ ᱥᱮᱫ ᱫᱚ ᱾ ᱦᱮᱸ ᱟᱫᱚ ᱚᱱᱟ ᱠᱚᱨᱟᱣ ᱠᱟᱛᱮᱜ ᱦᱮᱸ ᱚᱱᱟ ᱠᱚᱨᱟᱣ ᱠᱟᱛᱮ ᱛᱤᱥ ᱦᱤᱞᱳᱜ ᱟᱞᱮ ᱥᱟᱠᱨᱟᱛ ᱦᱩᱭᱩᱜᱼᱟ ᱜᱚᱝᱠᱮ ᱮᱱᱦᱤᱞᱳᱜ ᱫᱚ ᱢᱟᱱᱮ ᱚᱲᱟᱜ ᱚᱲᱟᱜ ᱫᱟᱠ ᱫᱟᱠᱟ ᱠᱚᱭ ᱞᱮ ᱪᱟᱞᱟᱜ ᱜᱮᱭᱟ ᱟᱞᱮ ᱫᱚ ᱾
ᱫᱟᱠᱟ ᱠᱚᱭ, ᱟᱯᱮ ᱥᱮᱫ ᱫᱚ ᱟᱰᱤ ᱵᱷᱤᱱᱟᱹ ᱜᱮᱭᱟ ᱾
ᱦᱮᱸ ᱚᱲᱟᱜ ᱚᱲᱟᱜ ᱫᱟᱠᱟ ᱠᱚᱭ ᱪᱟᱞᱟᱣ ᱠᱟᱛᱮ ᱚᱱᱟ ᱫᱟᱠᱟ ᱡᱚᱢ ᱠᱟᱛᱮᱫ ᱜᱮ ᱟᱞᱮ ᱥᱮᱫ ᱫᱚ ᱥᱮᱸᱫᱽᱨᱟ ᱞᱮ ᱪᱟᱞᱟᱜ ᱜᱮᱭᱟ ᱾ ᱢᱟᱱᱮ ᱮᱱᱦᱤᱞᱳᱜ ᱫᱚ ᱜᱚᱝᱠᱮ ᱚᱠᱚᱭ ᱦᱚᱸ ᱚᱲᱟᱜ ᱨᱮᱱᱟᱜ ᱫᱟᱠᱟ ᱫᱚ ᱵᱟᱠᱚ ᱡᱚᱢᱟ ᱾ ᱢᱟᱱᱮ ᱢᱟᱱᱮ ᱦᱮᱸ ᱢᱟᱱᱮ ᱱᱤᱡᱮ ᱚᱲᱟᱜ ᱨᱮᱱᱟᱜ ᱫᱟᱠᱟ ᱫᱚ ᱜᱚᱝᱠᱮ ᱚᱠᱚᱭ ᱦᱚᱸ ᱵᱟᱠᱚ ᱡᱚᱢᱟ ᱾ ᱮᱱᱦᱤᱞᱳᱜ ᱫᱚ ᱢᱟᱱᱮ ᱮᱴᱟᱜ ᱦᱚᱲᱟᱜ ᱚᱲᱟᱜ ᱨᱮᱱᱟᱜ ᱫᱟᱠᱟ ᱠᱚ ᱡᱚᱢᱟ ᱢᱟᱱᱮ ᱮᱴᱟᱜ ᱦᱚᱲᱟᱜ ᱢᱟᱱ ᱱᱩᱭ ᱚᱲᱟᱜ-ᱮ ᱪᱟᱞᱟᱣ ᱮᱱᱟ ᱢᱤᱫ ᱪᱩᱯᱩᱜ ᱜᱟᱱ ᱢᱤᱫ ᱪᱩᱯᱩᱜ ᱜᱟᱱ ᱫᱟᱠᱟ, ᱦᱟᱹᱱᱤ ᱚᱲᱟᱜ ᱮ ᱪᱟᱞᱟᱣᱮᱱᱟ ᱢᱤᱫ ᱪᱩᱯᱩᱜ ᱜᱟᱱ ᱫᱟᱠᱟ ᱚᱱᱠᱟ ᱚᱱᱠᱟ ᱛᱮᱜᱮ ᱜᱚᱝᱠᱮ ᱡᱚᱛᱚ ᱦᱚᱲ ᱢᱟᱱᱮ ᱫᱟᱠᱟ ᱦᱟᱛᱟᱣ ᱠᱟᱛᱮ ᱚᱱᱟ ᱚᱱᱟ ᱫᱟᱠᱟ ᱡᱚᱢ ᱠᱟᱛᱮ ᱜᱮ ᱢᱤᱫ ᱫᱷᱟᱣ ᱨᱮ ᱥᱮᱸᱫᱽᱨᱟ ᱠᱚ ᱩᱰᱩᱝ ᱩᱟᱹᱨᱚᱜᱼᱟ ᱾
ᱟᱪᱪᱷᱟ, ᱦᱮᱸ ᱾
ᱟᱫᱚ ᱚᱱᱟ ᱜᱮ ᱟᱞᱮ ᱥᱮᱫ ᱫᱚ ᱚᱱᱟ ᱥᱮ ᱚᱱᱟ ᱜᱮ ᱟᱞᱮ ᱥᱮᱫ ᱫᱚ ᱜᱚᱝᱠᱮ ᱢᱚᱬᱮ ᱥᱤᱧ ᱢᱚᱬᱮ ᱧᱤᱫᱟᱹ ᱨᱮᱱᱟᱜ ᱦᱟᱹᱛᱤ ᱞᱮᱠᱟᱱ ᱯᱚᱨᱚᱵᱽ ᱠᱟᱱ ᱛᱟᱞᱮᱭᱟ ᱟᱫᱚ ᱚᱱᱟ ᱢᱮᱱ ᱛᱮ ᱟᱞᱮ ᱫᱚ ᱜᱚᱢᱠᱮ ᱢᱟᱱᱮ ᱥᱟᱠᱨᱟᱛ ᱵᱚᱸᱜᱟ ᱨᱮ ᱥᱟᱠᱨᱟᱛ ᱦᱩᱸ ᱾
ᱟᱸ, ᱛᱟᱦᱞᱮ ᱯᱟᱛᱲᱟ ᱯᱤᱴᱷᱟᱹ ᱠᱚᱫᱚ ᱯᱮ ᱯᱤᱴᱷᱟ. ᱵᱟᱲᱟᱭ ᱜᱮᱭᱟ ᱵᱟᱝ?
ᱚ, ᱦᱮᱸ ᱜᱚᱝᱠᱮ ᱚᱱᱟ ᱫᱚ ᱟᱫᱚ ᱪᱮᱫ ᱞᱮᱠᱟᱧ ᱞᱟᱹᱭᱟ ᱟᱞᱮ ᱥᱮᱫ ᱫᱚ ᱜᱚᱝᱠᱮ ᱯᱟᱛᱲᱟ ᱯᱤᱴᱷᱟᱹ ᱛᱮᱫᱚ ᱢᱟᱱᱮ ᱥᱟᱠᱟᱢ ᱠᱚ ᱵᱟᱹᱱᱩᱜᱼᱟᱥᱮ ᱥᱟᱨᱡᱚᱢ ᱥᱟᱠᱟᱢ ᱠᱚ ᱾ ᱟᱯᱮ ᱥᱮᱫ ᱫᱚ ᱦᱩᱭᱩᱜ ᱜᱮᱭᱟ ᱥᱮ ᱵᱟᱝ ᱜᱚᱝᱠᱮ?
ᱦᱮᱸ ᱟᱞᱮ ᱥᱮᱫ ᱫᱚ ᱪᱮᱫ ᱞᱤᱧ ᱞᱟ. ᱭᱟ ᱥᱟᱨᱡᱚᱢ ᱥᱟᱠᱟᱢ ᱛᱮᱜᱮ ᱯᱤᱴᱷᱟᱹ ᱠᱚᱫᱚ ᱞᱮ ᱠᱚᱨᱟᱭ ᱜᱮᱭᱟ, ᱟᱞᱮ ᱫᱚ ᱥᱩᱱᱩᱢ ᱯᱤᱴᱟᱹ ᱫᱚ ᱵᱟᱞᱮ ᱠᱚᱨᱟᱣᱟ ᱚᱱᱮ ᱥᱟᱠᱨᱟᱛ ᱡᱚ ᱦᱟᱱᱮ ᱪᱟᱯᱲᱟ ᱯᱤᱴᱷᱟ. ᱠᱚᱞᱮ ᱠᱚᱨᱟᱣᱫᱟ ᱦᱮᱸ ᱥᱮ᱾
ᱚᱱᱟ ᱫᱚ ᱜᱚᱝᱠᱮ ᱪᱮᱫ ᱞᱮᱠᱟ ᱟᱵᱟᱨ ᱱᱟᱹᱥᱤᱭᱟ ᱞᱟᱹᱭ ᱵᱮᱱ ᱥᱮ, ᱞᱟᱹᱭ ᱞᱤᱧ ᱟᱸᱡᱚᱢ ᱠᱟᱜ ᱟᱸᱡᱚᱢ ᱠᱟᱜ ᱞᱮᱜᱮ ᱡᱩᱫᱤ ᱞᱤᱧ ᱛᱮᱭᱟᱨ ᱛᱟᱱᱮᱫ ᱠᱷᱟᱡ᱾
ᱡᱮᱞ ᱞᱮ ᱩᱛᱩ ᱠᱮᱫᱟ ᱦᱮᱸᱥᱮ, ᱡᱮᱞ ᱩᱛᱩ ᱯᱚᱨᱮ ᱟᱫᱚ ᱡᱟᱦᱟᱸ ᱦᱚᱞᱚᱝ ᱢᱟᱱᱮ ᱪᱟᱣᱞᱮ ᱨᱮᱱᱟᱜ ᱦᱚᱞᱚᱝ ᱚᱱᱟ ᱥᱟᱶ ᱞᱮ ᱢᱟᱱᱮ ᱢᱟᱠᱷᱟᱣᱟ ᱦᱮᱸ ᱥᱮ ᱚᱝᱠᱟ ᱥᱤᱯᱤ ᱠᱟᱛᱮ ᱟᱫᱚᱞᱮ ᱯᱟᱛᱲᱟ ᱞᱮ ᱨᱚᱜᱟ᱾ ᱯᱟᱛᱲᱟ ᱟᱫᱚ ᱜᱳᱞ ᱛᱮ ᱨᱚᱜ ᱠᱟᱛᱮ ᱚᱱᱟ ᱨᱮᱜᱮ ᱟᱫᱚᱞᱮ ᱮᱢᱟ ᱦᱮᱸ ᱥᱮ ᱟᱫᱚ ᱚᱝᱠᱟ ᱪᱟᱨᱟᱣ ᱠᱮᱫ ᱜᱮᱞᱮ ᱜᱳᱞ ᱜᱳᱞ ᱛᱮ ᱛᱟᱨᱯᱚᱨᱮ ᱚᱱᱮ ᱡᱮ ᱟᱨᱚ ᱢᱮᱫᱴᱮᱱ ᱯᱟᱛᱲᱟ ᱞᱮ ᱮᱢᱟ ᱡᱟᱛᱮ ᱦᱟᱹᱨᱩᱵ ᱞᱮᱠᱟ ᱦᱮᱸᱥᱮ ᱟᱫᱚ ᱚᱱᱟᱜᱮ ᱟᱫᱚ ᱠᱟᱨᱟᱦᱤ ᱨᱮ ᱟᱫᱚᱞᱮ ᱢᱟᱱᱮ ᱤᱥᱤᱱᱟᱞᱮ ᱟᱫᱚ ᱚᱝᱠᱟ ᱠᱟᱨᱟᱦᱤ ᱵᱤᱱ ᱟᱸᱡᱚᱢ ᱠᱟᱫᱟ?
ᱛᱚ ᱢᱟᱱᱮ ᱠᱚᱲᱦᱟᱭ ᱨᱮ ᱵᱟᱝ᱾
ᱦᱳᱭ ᱠᱚᱲᱟᱭ ᱨᱮ ᱠᱟᱱᱟ ᱠᱟᱨᱟᱦᱤ ᱚᱱᱟ ᱫᱚ ᱢᱟᱱᱮ ᱦᱟᱥᱟ ᱨᱮᱱᱟᱜ ᱠᱟᱱᱟ᱾
ᱢᱟ ᱦᱮᱸ ᱢᱟᱱᱮ ᱢᱟᱱᱮ ᱚᱱᱟ ᱫᱚ ᱢᱟᱱᱮ ᱵᱟᱝ ᱤᱭᱟᱹ ᱜᱳᱞ ᱧᱚᱜ ᱜᱮᱭᱟ ᱚᱱᱟᱫᱚ ᱱᱟ. ᱥᱮ ᱤᱭᱟᱹ ᱧᱚᱜ
ᱦᱳᱭ ᱦᱳᱭ ᱦᱳᱭ ᱯᱟᱥᱱᱟᱣ ᱟᱹᱰᱤ ᱢᱟᱨᱟᱝ ᱜᱮᱭᱟ ᱟᱫᱚ ᱚᱱᱟ ᱥᱤᱱᱟᱞᱮ ᱟᱞᱮ ᱚᱱᱟ ᱯᱟᱛᱲᱟ ᱯᱤᱴᱷᱟᱹ ᱠᱚᱫᱚ, ᱟᱨ ᱜᱚᱝᱠᱮ ᱪᱮᱫ ᱤᱧ ᱞᱟᱹᱭᱟ ᱚᱱᱮ ᱥᱟᱨᱡᱚᱢ ᱥᱟᱠᱟᱱ ᱨᱮᱱᱟᱜ ᱯᱤᱴᱷᱟᱹ ᱢᱤᱫ ᱫᱤᱱ ᱜᱟᱱ ᱡᱚᱢ ᱵᱤᱱ ᱥᱮ ᱚᱱᱟ ᱵᱟᱹᱵᱤᱱ ᱦᱤᱲᱤᱧ ᱫᱟᱲᱮᱜ-ᱟ, ᱥᱮᱴ ᱟᱨ ᱚᱱᱟ ᱨᱮᱱᱟᱜ ᱟᱛ ᱡᱟ ᱵᱩᱡᱷᱟᱹᱜ ᱟᱥᱮ᱾
ᱚ ᱦᱳᱭ ᱦᱳᱭ ᱦᱳᱭ ᱟᱫᱚ ᱜᱚᱝᱠᱮ ᱟᱞᱮ ᱥᱮᱫ ᱫᱚ ᱚᱱᱟᱜᱮ ᱫᱩᱠ ᱨᱮᱱᱟᱜ ᱵᱮᱯᱟᱨ ᱜᱚᱝᱠᱮ ᱥᱟᱨᱡᱚᱢ ᱫᱟᱨᱮ ᱫᱚ ᱟᱹᱰᱤ ᱢᱟᱱᱮ ᱢᱮᱱᱟᱜ ᱫᱚ ᱢᱮᱱᱟᱜ ᱜᱮᱭᱟ᱾ ᱢᱟᱱᱮ ᱟᱹᱰᱤ ᱠᱚᱢ ᱜᱮ ᱢᱟᱱᱮ ᱟᱞᱮ ᱥᱮᱫ ᱫᱚ ᱡᱩᱫᱤ ᱠᱚ ᱦᱟᱥᱟᱜᱟ ᱡᱩᱫᱤ ᱞᱮ ᱯᱟᱛᱲᱟ ᱯᱤᱴᱷᱟᱹᱭ ᱠᱷᱟᱱ ᱦᱟᱱᱮ ᱞᱟᱹᱭᱟᱠᱚ ᱚᱱᱟ ᱠᱟᱭᱨᱟ ᱥᱟᱠᱟᱢ ᱦᱮᱸ
ᱦᱩᱸ
ᱦᱟᱱᱮ ᱠᱟᱭᱨᱟ ᱥᱟᱠᱟᱢ ᱵᱟᱝᱠᱷᱟᱱ ᱟᱨ ᱢᱤᱫ ᱫᱷᱟᱣ ᱨᱮᱱᱟᱜ ᱥᱟᱠᱟᱢ ᱛᱟᱦᱮᱱᱟ ᱪᱮᱫ ᱞᱮᱠᱟᱱᱟᱜ ᱧᱩᱛᱩᱢ ᱵᱟᱹᱞᱤᱧ ᱫᱤᱥᱟᱹᱭᱫᱟ᱾ ᱚᱱᱟ ᱠᱚ ᱥᱟᱠᱟᱢ ᱛᱮᱠᱚ ᱯᱤᱴᱷᱟᱹ ᱵᱟᱲᱟᱭ ᱜᱮᱭᱟ, ᱥᱟᱨᱡᱚᱢ ᱥᱟᱠᱟᱢ ᱫᱚ ᱚᱝᱠᱟ ᱟᱞᱮ ᱥᱮᱫ ᱫᱚ ᱢᱟᱱᱮ ᱤᱱᱟᱹᱜ ᱫᱚ ᱵᱟᱝ ᱧᱟᱢᱚᱜ ᱜᱮᱛᱮ ᱥᱟᱨᱡᱚᱢ ᱥᱟᱠᱟᱢ ᱨᱮᱱᱟᱜ ᱯᱤᱴᱷᱟᱹ ᱫᱚ ᱵᱟᱹᱞᱤᱧ ᱡᱚᱢ ᱵᱟᱲᱟᱣ ᱠᱟᱜᱟ, ᱟᱨ ᱡᱟᱦᱟᱸ ᱦᱤᱥᱟᱹᱵ ᱛᱮ ᱟᱵᱮᱱ ᱵᱮᱱ ᱞᱟᱹᱭ ᱠᱮᱫᱟ ᱟᱥᱟ ᱠᱚᱨᱮ ᱟᱹᱰᱤ ᱥᱤᱵᱤᱞ ᱜᱮᱞᱤᱧ ᱟᱴᱠᱟᱨ ᱠᱮᱫᱟ ᱟᱹᱞᱤᱧ ᱦᱚᱸ ᱵᱟᱝ ᱡᱩᱫᱤ ᱦᱟᱸᱜ ᱢᱮᱱᱟᱜ ᱫᱚ ᱢᱮᱱᱟᱜ ᱜᱮᱭᱟ ᱡᱩᱫᱤ ᱡᱟᱦᱟᱸ ᱛᱤᱥ ᱡᱩᱫᱤ ᱥᱟᱨᱡᱚᱢ ᱥᱟᱠᱟᱢ ᱞᱤᱧ ᱧᱟᱢᱟ ᱛᱟᱦᱟᱞᱮ ᱦᱟᱸᱜ ᱤᱧ ᱯᱤᱴᱷᱟᱹ ᱞᱟᱜᱟᱹᱭᱟᱧ ᱡᱚᱢ ᱞᱟᱜᱟᱹᱭᱟᱞᱤᱧ ᱪᱮᱫ ᱞᱮᱠᱟ ᱥᱤᱵᱤᱞ ᱠᱚ ᱵᱩᱡᱷᱟᱹᱜ-ᱟ᱾
ᱟᱨ ᱜᱚᱝᱠᱮ ᱡᱟᱦᱟᱸ ᱥᱟᱠᱨᱟᱛ ᱡᱟᱦᱟᱸ ᱫᱚᱥᱟᱨ ᱫᱤᱱ ᱦᱮᱸᱥᱮ ᱚᱱᱟ ᱥᱮᱛᱟᱜ ᱵᱮᱲᱟ ᱦᱤᱞᱳᱜ